ᱦᱮᱞᱳ ᱦᱮᱞᱳ ᱦᱮᱸ ᱡᱚᱦᱟᱨ ᱜᱮ
ᱦᱳᱭ ᱡᱚᱦᱟᱨ ᱨᱚᱲ ᱵᱤᱱ ᱟᱸᱡᱚᱢ ᱧᱟᱢᱮᱫ ᱛᱟᱹᱞᱤᱧ
ᱦᱮᱸ ᱦᱮᱸ ᱦᱮᱸ ᱟᱸᱡᱚᱢ ᱧᱟᱢᱮᱫᱼᱟ ᱞᱤᱧ ᱟᱸᱻ ᱞᱟᱹᱭᱮᱜᱼᱟ ᱞᱤᱧ ᱡᱮᱻ ᱢᱤᱫ ᱢᱤᱫᱴᱮᱱ ᱠᱩᱠᱞᱤ ᱞᱤᱧ ᱫᱚᱦᱚᱭ ᱞᱟᱹᱜᱤᱫ ᱚᱱᱟ ᱨᱮᱱᱟᱜ ᱛᱮᱞᱟ ᱠᱚ ᱡᱩᱫᱤᱵᱤᱱ ᱞᱟᱹᱭ ᱫᱟᱲᱮᱭᱟᱜ ᱠᱷᱟᱱ ᱵᱷᱟᱹᱜᱮ ᱧᱚᱜ ᱠᱚᱜᱼᱟ᱾
ᱟᱪᱪᱷᱟ ᱟᱪᱪᱷᱟ ᱟᱹᱞᱤᱧ ᱪᱮᱥᱴᱟᱭᱟᱞᱤᱧ ᱟᱹᱵᱤᱱᱟᱜ ᱠᱩᱠᱞᱤ ᱨᱮᱱᱟᱜ ᱛᱮᱞᱟ ᱮᱢ ᱨᱮᱱᱟᱜ᱾ ᱡᱟᱦᱟᱸ ᱛᱤᱱᱟᱹᱜ ᱞᱤᱧ ᱫᱟᱲᱮᱭᱟᱜᱼᱟ᱾ ᱠᱟᱹᱴᱤᱡ ᱞᱤᱧ ᱵᱟᱲᱟᱭ ᱠᱷᱟᱱ ᱫᱚᱞᱤᱧ
ᱵᱟ ᱟᱹᱞᱤᱧ ᱚᱫᱷᱮᱠ ᱞᱤᱧ ᱞᱟᱹᱭᱟ ᱟᱵᱤᱱ ᱚᱫᱷᱮᱠ ᱤᱝᱠᱟᱹ ᱠᱟᱛᱮᱜ ᱨᱮᱦᱚᱸ ᱡᱟᱭᱦᱳᱠ
ᱟᱪᱪᱷᱟ ᱟᱪᱪᱷᱟ ᱟᱪᱪᱷᱟ ᱦᱮᱸ ᱟᱹᱞᱤᱧ ᱡᱟᱦᱟᱸ ᱛᱤᱱᱟᱹᱜ ᱞᱤᱧ ᱫᱟᱲᱮᱭᱟᱜᱼᱟ ᱪᱮᱥᱴᱟᱭᱟᱞᱤᱧ ᱡᱟᱦᱟᱸ ᱛᱤᱱᱟᱹᱜ ᱞᱤᱧ ᱵᱟᱲᱟᱭᱟ
ᱦᱮᱸ
ᱟᱪᱪᱷᱟ ᱟᱪᱪᱷᱟ ᱦᱳᱭ ᱦᱳᱭ
ᱟᱸ ᱞᱟᱹᱭ ᱮᱫᱟᱞᱤᱧ ᱡᱮ ᱟᱵᱚ ᱱᱚᱣᱟ ᱥᱚᱢᱟᱡᱽ ᱨᱮ ᱧᱮᱞᱚᱜᱚᱜ ᱠᱟᱱᱟ ᱡᱟᱹᱥᱛᱤ ᱵᱮᱥᱤᱨ ᱵᱷᱟᱜᱽ ᱥᱟᱱᱛᱟᱲ ᱠᱷᱮᱛᱨᱮ ᱛᱮᱜᱮ ᱦᱩᱭᱩᱜ ᱠᱟᱱᱟ ᱟᱸᱻ ᱱᱚᱝᱠᱟ ᱵᱟᱹᱦᱩ ᱮᱨᱟ ᱠᱚ ᱡᱟᱶᱟᱭᱚᱜ ᱠᱟᱱᱟ ᱰᱟᱺᱜᱣᱟᱹ ᱠᱚᱲᱟ ᱨᱮ ᱟᱨ ᱵᱟᱝᱠᱷᱟᱱ ᱱᱚᱝᱠᱟ ᱵᱟᱯᱞᱟ ᱠᱩᱪ ᱠᱚ ᱵᱟᱯᱞᱟ ᱠᱩᱡ ᱠᱚ ᱵᱟᱹᱦᱩ ᱠᱚ ᱟᱹᱜᱩ ᱡᱚᱝᱟᱜ ᱠᱟᱱᱟ ᱛᱚ ᱩᱝᱠᱩ ᱦᱚᱸ ᱰᱟᱺᱜᱽᱣᱟᱹ ᱠᱩᱲᱤ ᱛᱚ ᱱᱚᱣᱟ ᱠᱚᱫᱚ ᱪᱮᱜ ᱞᱮᱠᱟ ᱞᱮᱠᱷᱟᱱ ᱵᱚᱱᱫᱚ ᱞᱮᱠᱷᱟᱱ ᱵᱷᱟᱜᱤᱜᱼᱟ ᱥᱮ ᱠᱷᱟᱨᱟᱯ
ᱟᱪᱪᱷᱟ ᱟᱪᱷᱟ ᱟᱪᱪᱷᱟ ᱡᱟᱦᱟᱸ ᱠᱚᱵᱤᱱ ᱞᱟᱹᱭ ᱠᱮᱜ-ᱟ ᱚᱝᱠᱟ
ᱟᱪᱪᱷᱟ ᱦᱮᱸ ᱟᱜᱮ ᱵᱟᱹᱦᱩ ᱮᱨᱟᱣᱟᱜ ᱨᱮᱦᱚᱸ ᱞᱟᱹᱭ ᱵᱮᱱ ᱵᱟᱝᱠᱷᱟᱱ ᱠᱚᱲᱟ ᱜᱤᱫᱽᱨᱟᱹ ᱚᱝᱠᱟ ᱵᱟᱯᱞᱟ ᱠᱚᱲᱟ ᱜᱤᱫᱽᱨᱟᱹᱣᱟᱜ
ᱟᱹᱞᱤᱧ ᱢᱟᱱᱮ ᱵᱮᱥ ᱠᱟᱹᱡ ᱢᱟᱱᱮ ᱠᱩᱠᱞᱤᱴᱟᱜ ᱵᱟᱞᱤᱧ ᱵᱩᱡᱽ ᱫᱟᱲᱮᱭᱟᱜ ᱛᱟᱵᱤᱱᱟ ᱟᱨ ᱢᱤᱫ ᱫᱷᱟᱣ ᱵᱤᱱ ᱞᱟᱹᱭ ᱥᱟᱰᱮᱭᱟᱞᱤᱧ ᱠᱮᱭᱟ᱾
ᱟ ᱢᱤᱜᱴᱟᱝ ᱜᱮ ᱞᱟᱦᱟ ᱞᱤᱧ ᱞᱟᱹᱭ ᱦᱚᱪᱚᱭᱮᱜᱼᱟ ᱡᱮ ᱟ ᱱᱚᱝᱠᱟ ᱵᱟᱹᱦᱩ ᱠᱩᱲᱤ ᱠᱚᱠᱚ ᱧᱮᱞᱚᱜᱚᱜ ᱠᱟᱱᱟ ᱛᱚ ᱰᱟᱺᱜᱣᱟᱹ ᱠᱚᱲᱟ ᱥᱟᱞᱟᱜ ᱠᱚ ᱨᱚᱯᱚᱲ ᱯᱚᱲ ᱠᱟᱱᱟ ᱥᱮᱠᱚ ᱵᱟᱯᱞᱟᱜ ᱠᱟᱱᱟ ᱛᱚ ᱱᱚᱣᱟ ᱠᱚᱫᱚ ᱪᱮᱜ ᱞᱮᱠᱟ ᱞᱮᱠᱷᱟᱱ ᱵᱚᱱᱫᱚ ᱞᱮᱠᱷᱟᱱ ᱵᱷᱟᱹᱜᱤ ᱥᱮ ᱮᱸ ᱪᱤᱠᱟᱹᱛᱮ ᱵᱚᱱᱫᱚ ᱦᱩᱭᱩᱜᱼᱟ?
ᱟᱪᱪᱷᱟ ᱟᱪᱪᱷᱟ ᱪᱷᱟ ᱦᱮᱸ ᱱᱚᱣᱟ ᱢᱟᱛᱚ ᱚᱝᱠᱟ ᱫᱚ ᱚᱱᱟ ᱠᱟᱹᱢᱤ ᱠᱚᱫᱚ ᱵᱟᱝ ᱴᱷᱤᱠᱚᱜ ᱠᱟᱱᱟ ᱥᱮ᱾
ᱦᱮᱸ
ᱞᱮᱠᱤᱱ ᱚᱱᱟᱢᱟ ᱟᱵᱚ ᱥᱟᱱᱛᱟᱲ ᱠᱚ ᱡᱟᱹᱥᱛᱤ ᱜᱮ ᱦᱩᱭᱩᱜ ᱠᱟᱱᱟ ᱚᱝᱠᱟ ᱫᱚ᱾
ᱦᱮᱸ
ᱟ ᱡᱟᱹᱥᱛᱤ ᱜᱮᱠᱚ ᱠᱚᱨᱟᱣ ᱵᱟᱲᱟᱭᱫᱟ᱾
ᱦᱮᱸ
ᱚᱱᱟ ᱱᱟᱜ ᱦᱮᱸ ᱞᱟᱹᱭᱵᱤᱱ
ᱟᱸ ᱱᱚᱣᱟ ᱠᱚᱫᱚ ᱪᱮᱜ ᱞᱮᱠᱟᱛᱮ ᱵᱚᱱᱫᱚ ᱦᱩᱭᱩᱜᱼᱟ ᱚᱱᱟ ᱠᱚ ᱠᱟᱹᱴᱤᱡ ᱵᱤᱱ ᱞᱟᱹᱭ ᱞᱮᱠᱷᱟᱱ
ᱱᱟᱯᱟᱭ ᱠᱚᱜᱼᱟ ᱵᱟᱝ? ᱟᱪᱪᱷᱟ ᱚᱱᱟ ᱢᱟᱛᱚ ᱵᱚᱱᱫᱚ ᱫᱚ ᱚᱝᱠᱟ ᱟᱵᱚ ᱢᱟ ᱥᱟᱱᱛᱟᱲ ᱦᱚᱸᱠᱚ ᱠᱚᱨᱟᱣᱮᱜ ᱜᱮᱭᱟ᱾ ᱚᱝᱠᱟ ᱵᱟᱯᱞᱟ ᱠᱟᱛᱮᱜ ᱮᱴᱟᱜ ᱠᱚᱨᱮ ᱦᱚᱸ ᱟᱨᱚ ᱠᱚ ᱪᱟᱞᱟᱣ ᱵᱟᱲᱟᱜ ᱠᱟᱱ ᱜᱮᱭᱟ᱾
ᱦᱮᱸ ᱦᱮᱸ
ᱟᱫᱚ ᱚᱱᱟ ᱢᱟ ᱟᱵᱤᱱ ᱟᱹᱞᱤᱧ ᱛᱮᱫᱚ ᱵᱟᱝ ᱵᱚᱱᱫᱚ ᱜᱟᱱᱚᱜᱼᱟ ᱥᱮ᱾
ᱮᱸ ᱡᱚᱛᱚ ᱦᱚᱲ
ᱦᱳᱭ ᱦᱳᱭ ᱟᱨ ᱟᱹᱵᱤᱱ ᱟᱹᱞᱤᱧ ᱠᱟᱛᱷᱟ ᱛᱮᱫᱚ ᱵᱟᱝ ᱜᱟᱱᱚᱜᱼᱟ᱾ ᱚᱝᱠᱟ ᱡᱩᱫᱤ ᱚᱝᱠᱟ ᱟᱵᱚ ᱥᱟᱱᱛᱟᱲ ᱠᱚ
ᱦᱮᱸ
ᱡᱩᱢᱤᱫ ᱠᱟᱛᱮᱜ ᱚᱝᱠᱟ ᱵᱚᱱ ᱥᱟᱞᱟ ᱜᱚᱴᱟ ᱠᱮᱭᱟ ᱥᱮ ᱚᱱᱟ ᱠᱚᱫᱚ ᱵᱟᱝ ᱜᱟᱱᱚᱜ-ᱟ ᱚᱱᱠᱟ
ᱦᱮᱸ
ᱛᱟᱦᱚᱞᱮ ᱫᱚ ᱱᱟᱯᱟᱭ ᱠᱚᱜ-ᱟ
ᱦᱮᱸ
ᱟᱨ ᱚᱱᱠᱟ ᱢᱟ ᱵᱟᱵᱟᱵᱚᱱ ᱠᱚᱨᱟᱣᱮᱫ ᱡᱟᱦᱟᱸᱭ ᱫᱚ ᱚᱱᱠᱟᱭ ᱪᱟᱞᱟᱜ ᱠᱟᱱᱟᱭ ᱮᱴᱟᱜ ᱨᱮ ᱡᱟᱶᱟᱭᱚᱜ ᱠᱟᱱᱟᱭ ᱵᱟᱠᱚ ᱞᱟᱹᱭ ᱵᱟᱲᱟᱭᱮᱫᱟ ᱪᱮᱫ ᱦᱚᱸ
ᱦᱮᱸ ᱛᱚ ᱟᱹᱞᱤᱧ ᱠᱟᱹᱡ ᱞᱤᱧ ᱱᱚᱣᱟ ᱨᱮᱞᱤᱧ ᱞᱟᱹᱭ ᱦᱚᱪᱚᱭᱟ ᱡᱮ ᱡᱷᱚᱛᱚ ᱦᱚᱲᱛᱮ ᱵᱟᱝ ᱨᱮᱦᱚᱸ ᱚᱠᱚᱭᱟᱜ ᱚᱲᱟᱜ ᱨᱮ ᱱᱚᱝᱠᱟ ᱦᱩᱭᱩᱜ ᱠᱟᱱᱟ
ᱦᱮᱸ
ᱩᱱᱠᱩ ᱚᱲᱟᱜ ᱨᱮᱱ ᱦᱚᱲᱟᱜ ᱦᱚᱸ ᱱᱟᱥᱮᱱᱟᱜ ᱫᱚ ᱫᱚᱥ ᱠᱚᱫᱚ ᱛᱟᱦᱮᱸᱱ ᱜᱮᱭᱟ ᱥᱮ ᱱᱤᱡᱮᱨ ᱦᱚᱲᱟᱜ ᱦᱚᱸ ᱱᱟᱥᱮᱱᱟᱜ ᱫᱚ ᱫᱚᱥ ᱫᱚ ᱛᱟᱦᱮᱸᱱ ᱜᱮᱭᱟ ᱪᱮᱫᱟᱜ ᱥᱮ ᱢᱤᱫᱴᱟᱝ ᱵᱟᱹᱦᱩ ᱠᱩᱲᱤ ᱡᱚᱠᱷᱚᱱ ᱡᱟᱦᱟᱸᱭ ᱥᱟᱞᱟᱜ ᱵᱟᱦᱨᱮ ᱨᱮ ᱥᱚᱢᱯᱚᱨᱠᱚ ᱛᱟᱦᱮᱸᱱ ᱛᱟᱭᱟ ᱛᱚ ᱩᱱᱤ ᱢᱟ ᱚᱲᱟᱜ ᱨᱮᱜᱮ ᱛᱟᱦᱮᱱ ᱠᱟᱱᱟᱭ ᱛᱚ ᱡᱟᱦᱟᱸᱭ ᱵᱟᱝ ᱡᱟᱦᱟᱸᱭᱼᱟᱜ ᱢᱮᱫ ᱨᱮᱫᱚ ᱢᱤᱫ ᱫᱤᱱ ᱵᱟ ᱢᱤᱫ ᱫᱤᱱ ᱫᱚ ᱧᱮᱞᱚᱜᱚᱜ ᱜᱮᱭᱟ ᱡᱮ ᱱᱚᱝᱠᱟ ᱵᱟᱹᱲᱤᱡ ᱮ ᱠᱟᱹᱢᱤ ᱮᱫᱟ ᱢᱮᱱᱛᱮ ᱚᱱᱟ ᱫᱚ ᱚᱲᱟᱜ ᱟᱨ ᱨᱮᱱ ᱱᱤᱡᱮᱨ ᱚᱲᱟᱜ ᱨᱮᱱ ᱦᱚᱲ ᱵᱟᱝ ᱠᱚ ᱧᱮᱞᱮᱫ ᱨᱮᱦᱚᱸ ᱛᱚ ᱟᱛᱳ ᱨᱮᱱ ᱦᱚᱲ ᱨᱮᱦᱚᱸ ᱠᱚ ᱧᱮᱞᱮ ᱠᱟᱱ ᱜᱮᱭᱟ᱾ ᱟᱨᱠᱤ ᱟᱨ ᱡᱟᱦᱟᱸᱭ ᱠᱚ ᱧᱮᱞᱮ ᱠᱟᱱᱟ ᱩᱱᱠᱩ ᱫᱚ ᱢᱟᱱᱟᱣ ᱦᱚᱸ ᱵᱟᱝᱠᱚ ᱢᱟᱱᱟᱭ ᱭᱟ ᱥᱮ ᱪᱮᱫ ᱦᱚᱸ ᱵᱟᱝᱟ ᱟᱨ ᱱᱟᱥᱮᱱᱟᱜ ᱞᱟᱹᱭ ᱦᱚᱸ ᱵᱟᱝ ᱠᱚ ᱠᱚ ᱞᱟᱹᱭᱟ ᱡᱮ ᱟᱢ ᱫᱚ ᱵᱟᱹᱲᱤᱡ ᱰᱟᱦᱟᱨ ᱛᱮᱢ ᱛᱟᱲᱟᱢᱮᱜᱼᱟ ᱢᱮᱱᱛᱮ᱾ ᱟᱨ ᱱᱚᱜᱼᱚ ᱱᱚᱣᱟ ᱠᱷᱟᱹᱛᱤᱨ ᱛᱮᱜᱮ ᱡᱟᱹᱥᱛᱤ ᱫᱚ ᱵᱟᱹᱲᱛᱤ ᱤᱫᱤᱜ ᱠᱟᱱᱟ ᱱᱚᱣᱟ ᱠᱚ ᱠᱷᱟᱨᱟᱯ ᱠᱟᱹᱢᱤ ᱠᱚᱫᱚ᱾
ᱦᱳᱭ ᱦᱳᱭ ᱟᱨ
ᱡᱟᱦᱟᱸ ᱫᱚ ᱱᱤᱡᱮ ᱚᱲᱟᱜ ᱨᱮᱱ ᱦᱚᱲ ᱦᱚᱸ ᱡᱳᱫᱤᱭᱳ ᱠᱚ ᱵᱟᱲᱟᱭ ᱠᱮᱜᱼᱟ᱾ ᱛᱚ ᱱᱚᱣᱟ ᱠᱚᱫᱚ ᱵᱟᱹᱭ ᱵᱟᱹᱭᱛᱮ ᱚᱲᱟᱜ ᱨᱮᱱ ᱦᱚᱲ ᱠᱚ ᱦᱚᱦᱚ ᱠᱟᱛᱮᱫ ᱱᱚᱝᱠᱟ ᱱᱤᱡᱮᱨ ᱠᱩᱲᱤ ᱜᱤᱫᱽᱨᱟᱹ ᱨᱮᱱ ᱟᱭᱳ-ᱵᱟᱵᱟ᱾ ᱥᱮ ᱱᱤᱡᱮᱨ ᱦᱟᱱᱟᱨ ᱦᱚᱧᱦᱟᱨ ᱠᱚᱦᱚᱸ ᱠᱟᱛᱮ ᱠᱟᱹᱡ ᱠᱚ ᱜᱟᱞᱢᱟᱣ ᱧᱚᱜᱼᱟᱭ ᱠᱷᱟᱱ ᱦᱚᱭᱛᱚᱭ ᱵᱩᱡᱷᱟᱹᱜ ᱜᱮᱭᱟ ᱯᱟᱞᱮᱱ᱾
ᱦᱳᱭ ᱦᱳᱭ
ᱱᱚᱝᱠᱟ ᱠᱟᱛᱮᱜ ᱫᱚᱠᱚ ᱵᱩᱡᱷᱟᱹᱣ ᱫᱟᱲᱮᱭᱟ ᱠᱚᱜᱮ ᱭᱟ᱾
ᱦᱮᱸ ᱦᱮᱸ
ᱟᱨ ᱠᱤᱪᱷᱩ ᱠᱤᱪᱷᱩ ᱟᱸ ᱠᱚᱲᱟ ᱜᱤᱫᱽᱨᱟᱹ ᱦᱚᱸᱣᱟᱜ ᱦᱚᱸ ᱫᱚᱥ ᱫᱚ ᱢᱮᱱᱟᱜ ᱟᱠᱟᱜᱼᱟ᱾ ᱡᱮ ᱚᱠᱚᱭ ᱠᱚᱲᱟ ᱜᱤᱫᱽᱨᱟᱹ ᱠᱚ ᱥᱟᱞᱟᱜ ᱠᱚ ᱨᱚᱲ ᱫᱟ᱾ ᱡᱮ ᱱᱩᱠᱩ ᱰᱟᱺᱜᱩᱟᱹ ᱠᱚᱲᱟ ᱜᱤᱫᱽᱨᱟᱹ ᱠᱚ ᱥᱟᱞᱟᱜ ᱛᱚ ᱩᱱᱠᱩ ᱠᱚᱦᱚᱸ ᱩᱪᱤᱛ ᱠᱟᱱ ᱛᱟᱠᱚᱣᱟ ᱡᱮ ᱵᱟᱹᱦᱩ ᱠᱩᱲᱤ ᱜᱤᱫᱽᱨᱟᱹ ᱥᱟᱞᱟᱜ ᱫᱚ ᱨᱚᱲ ᱫᱚ ᱵᱟᱝ ᱵᱷᱟᱜᱤᱜ ᱠᱟᱱᱟ᱾
ᱦᱩᱸ ᱦᱳᱭ᱾ ᱚᱱᱟ ᱢᱟ ᱦᱳᱭ ᱦᱳᱭ, ᱟᱹᱵᱤᱱ ᱢᱟ ᱴᱷᱤᱠ ᱜᱮᱵᱤᱱ ᱞᱟᱹᱭᱮᱜᱼᱟ ᱡᱚᱛᱚ ᱜᱮ᱾
ᱦᱮᱸ ᱛᱚ ᱚᱱᱟ ᱠᱚ ᱠᱷᱟᱹᱛᱤᱨ ᱛᱮ ᱧᱮᱞ ᱵᱤᱱ ᱠᱤᱪᱷᱩ ᱠᱤᱪᱷᱩ ᱠᱷᱮᱛᱨᱮ ᱨᱮ ᱧᱮᱞᱚᱜᱚᱜ ᱠᱟᱱᱟ᱾ ᱡᱮ ᱩᱱᱠᱩ ᱵᱟᱹᱦᱩ ᱠᱩᱲᱤ ᱨᱮᱱ ᱜᱤᱫᱽᱨᱟᱹ ᱠᱚ ᱡᱚᱫᱤᱭᱳ ᱠᱚ ᱛᱟᱦᱮᱱ ᱠᱟᱱᱟ᱾ ᱛᱚ ᱩᱱᱠᱩ ᱦᱚᱸ ᱠᱤᱪᱷᱩ ᱠᱤᱪᱷᱩ ᱵᱟᱦᱩ ᱠᱩᱲᱤ ᱢᱮᱱᱟᱜ ᱟᱠᱟᱫ ᱠᱚᱣᱟ ᱨᱚᱲ ᱫᱟᱠᱚ ᱨᱚᱲ ᱮᱫᱟᱠᱚ ᱯᱩᱨᱟᱹ ᱠᱚ ᱡᱟᱶᱟᱭ ᱩᱛᱟᱹᱨᱚᱜ ᱠᱟᱱᱟ ᱟᱨᱠᱤ᱾ ᱢᱟᱱᱮ ᱡᱟᱦᱟᱸ ᱛᱤᱱᱟᱹᱜ ᱠᱟᱴ ᱴᱤᱜ ᱜᱤᱫᱽᱨᱟᱹ ᱠᱚ ᱛᱟᱦᱮᱱ ᱠᱟᱱ ᱨᱮᱦᱚᱸ ᱢᱟᱱᱮ ᱜᱤᱫᱽᱨᱟᱹ ᱦᱟᱸᱜ ᱟᱨ ᱱᱤᱡᱮᱨ ᱚᱲᱟᱜ ᱨᱮᱱᱟᱜ, ᱱᱤᱡᱮᱨ ᱡᱟᱶᱟᱭᱟᱜ ᱚᱱᱟ ᱠᱚᱨᱮᱱᱟᱜ ᱢᱟᱭᱟ ᱠᱚ ᱦᱤᱲᱤᱧᱛᱮ ᱯᱩᱨᱟᱹ ᱡᱟᱦᱟᱸᱭ ᱥᱟᱞᱟᱜ ᱜᱮ ᱥᱚᱢᱯᱚᱨᱠᱚ ᱛᱟᱦᱮᱱ ᱠᱟᱱ ᱛᱟᱭᱟ, ᱛᱚ ᱩᱱᱤ ᱴᱷᱮᱱ ᱜᱮ ᱯᱩᱨᱟᱹᱭ ᱪᱟᱞᱟᱣ ᱩᱛᱟᱹᱨᱚᱜ ᱠᱟᱱᱟ᱾ ᱦᱮᱸ ᱟᱫᱚ ᱱᱚᱣᱟ ᱡᱮ ᱯᱩᱨᱟᱹ ᱠᱟᱹᱴᱤᱡ ᱮ ᱪᱟᱞᱟᱣ ᱩᱛᱟᱹᱨᱚᱜ ᱠᱟᱱᱟ ᱱᱚᱣᱟ ᱫᱚ ᱵᱷᱟᱜᱤ ᱦᱳᱭᱳᱜ ᱠᱟᱱᱟ ᱥᱮ ᱠᱷᱟᱨᱟᱯ?
ᱟᱹᱞᱤᱧ ᱢᱟᱛᱚ ᱚᱱᱟ ᱫᱚ ᱩᱸ ᱮᱸ ᱠᱷᱟᱨᱟᱯ ᱜᱮ ᱦᱩᱭᱩᱜ ᱠᱟᱱᱟ᱾
ᱦᱮᱸ
ᱚᱱᱟ ᱢᱟᱛᱚ ᱵᱷᱟᱹᱜᱤ ᱵᱟᱝ ᱦᱳᱭᱳᱜ ᱠᱟᱱᱟ ᱟᱨᱚ ᱩᱱᱤ ᱚᱱᱠᱟᱭ ᱪᱟᱞᱟᱜ ᱠᱟᱱᱟ ᱟᱨᱚ ᱚᱱᱠᱟ ᱦᱚᱲ ᱠᱚ ᱧᱮᱞᱟ᱾
ᱦᱮᱸ
ᱟᱨᱚ ᱦᱚᱲ ᱦᱚᱸ ᱚᱱᱠᱟ ᱠᱚ ᱠᱟᱹᱢᱤᱭᱟ᱾
ᱦᱮᱸ ᱚᱱᱟ ᱢᱟᱠᱚ ᱠᱟᱹᱢᱤᱭᱟ ᱠᱟᱹᱢᱤᱭᱟᱠᱚ ᱛᱚ ᱚᱱᱮ ᱡᱟᱦᱟᱸᱭ ᱜᱤᱫᱽᱨᱟᱹ ᱱᱟᱦᱟᱜ ᱠᱟᱹᱴᱤᱡ ᱜᱤᱫᱽᱨᱟᱹᱭ ᱵᱟᱹᱜᱤ ᱦᱚᱴᱚᱣᱟᱭ ᱠᱟᱱᱟ ᱛᱚ ᱩᱱᱤ ᱜᱤᱫᱽᱨᱟᱹ ᱦᱟ ᱚᱵᱚᱥ ᱛᱟ ᱪᱮᱫ ᱪᱤᱠᱟᱹᱜᱼᱟ ᱱᱚᱣᱟ ᱠᱚᱫᱚ ᱱᱟᱥᱮᱱᱟᱜ ᱦᱚᱸ ᱵᱟᱝᱜᱮ ᱩᱭᱦᱟᱹᱨ ᱞᱮᱜᱼᱟ ᱾
ᱦᱳᱭ ᱫᱤᱥᱟᱹ ᱦᱩᱫᱤᱥ ᱵᱟᱹᱱᱩᱜ ᱠᱟᱜᱼᱟ᱾
ᱦᱮᱸ ᱛᱚ ᱩᱱᱤ ᱜᱤᱫᱽᱨᱟᱹ ᱦᱚᱸ ᱡᱚᱠ ᱦᱚᱸ ᱢᱤᱫ ᱫᱤᱱ ᱦᱤᱞᱳᱜ ᱮ ᱦᱟᱨᱟᱜᱼᱟ ᱥᱮ ᱡᱚᱠᱷᱚᱱ ᱡᱟᱦᱟᱱᱟᱜ ᱠᱚᱭ ᱠᱩᱞᱤ ᱠᱚᱣᱟ ᱚᱲᱟᱜ ᱦᱚᱲ ᱠᱚ ᱡᱮ ᱱᱤᱡᱮᱨ ᱟᱭᱳ ᱫᱚᱭ ᱚᱠᱟ ᱟᱠᱟᱱᱟ ᱛᱚ ᱩᱱᱤ ᱦᱚᱸ ᱦᱚᱭᱛᱚ ᱡᱟᱦᱟᱸᱭ ᱜᱮ ᱵᱟᱠᱚ ᱞᱟᱹᱭᱟ ᱥᱟᱹᱨᱤ ᱠᱟᱛᱷᱟ ᱫᱚ ᱡᱮ ᱱᱚᱝᱠᱟ ᱱᱚᱝᱠᱟ ᱛᱚ ᱩᱱᱤ ᱪᱮ ᱦᱟᱨᱟᱜ ᱫᱚᱭ ᱚᱱᱟ ᱦᱟᱨᱟᱜ ᱨᱮᱱᱟᱜ ᱠᱚᱱᱚ ᱥᱤᱠᱷᱱᱟᱹᱛ ᱫᱚ ᱵᱟᱭ ᱧᱟᱢᱟ ᱵᱷᱟᱹᱜᱤ ᱥᱤᱠᱷᱱᱟᱹᱛ ᱫᱚ ᱪᱮᱫᱟᱜ ᱥᱮ ᱢᱤᱫᱴᱟᱝ ᱜᱤᱫᱽᱨᱟᱹ ᱫᱚ ᱱᱤᱡᱮᱨ ᱟᱭᱳᱼᱵᱟᱵᱟ ᱜᱮ ᱵᱷᱟᱜᱤ ᱥᱤᱠᱷᱱᱟᱹᱛ ᱫᱚᱠᱚ ᱮᱢ ᱫᱟᱲᱮᱭᱟᱠᱚ ᱜᱮᱭᱟ ᱛᱚ ᱱᱤᱡᱮᱨ ᱡᱟᱦᱟᱸ ᱞᱤᱧ ᱞᱟᱹᱭ ᱚᱪᱚᱭᱟ ᱱᱤᱡᱮᱨ ᱵᱟᱵᱟ ᱠᱚᱫᱚ ᱵᱟᱨᱦᱮ ᱥᱮᱱ ᱠᱟᱹᱢᱤ ᱠᱚᱠᱚ ᱪᱟᱞᱟᱜ ᱜᱮᱭᱟ ᱱᱚᱝᱠᱟ ᱛᱚ ᱩᱱᱠᱩ ᱫᱚ ᱴᱟᱭᱤᱢ ᱩᱱᱟᱹᱜ ᱵᱟᱝ ᱠᱚ ᱮᱢ ᱫᱟᱲᱮᱭᱟᱜᱼᱟ
ᱦᱳᱭ ᱦᱳᱭ ᱱᱤᱡᱮᱨ ᱟᱭᱳ ᱜᱮᱥᱮ ᱦᱮᱸ ᱱᱤᱡᱮᱨ ᱟᱭᱳ ᱜᱮᱥᱮ ᱧᱮᱞ ᱟᱹᱱᱤᱡᱟᱭ ᱟᱨ ᱟᱭᱳ ᱴᱷᱮᱱ ᱠᱷᱚᱱᱜᱮ ᱵᱮᱥᱤ ᱡᱟᱹᱥᱛᱤ ᱧᱚᱜ ᱫᱩᱞᱟᱹᱲ ᱫᱚ ᱧᱟᱢᱚᱜᱼᱟ
ᱦᱮᱸ ᱟᱨ ᱟᱭᱳ ᱴᱷᱮᱱ ᱜᱮ ᱠᱟᱛᱷᱟ ᱠᱚᱦᱚᱸ ᱵᱚᱱ ᱥᱮᱭᱟᱨ ᱫᱟᱲᱮᱭᱟᱜᱼᱟ ᱫᱩᱠ
ᱦᱳᱭ ᱦᱳᱭ ᱦᱳᱭ
ᱦᱮᱸ ᱛᱚ ᱩᱱᱤ ᱜᱤᱫᱽᱨᱟᱹ ᱫᱚ ᱮᱢᱚᱱ ᱠᱷᱮᱛᱨᱮ ᱨᱮ ᱦᱩᱭ ᱠᱟᱱᱟ ᱡᱮᱻ ᱚᱠᱚᱭ ᱦᱚᱲ ᱥᱟᱞᱟᱜ ᱢᱟᱨᱟᱝ ᱦᱩᱰᱤᱧ ᱦᱚᱸ ᱵᱟᱭ ᱪᱤᱱᱦᱟᱹᱣ ᱠᱚᱣᱟ ᱥᱮ ᱢᱟᱨᱟᱝ ᱦᱚᱲ ᱥᱟᱞᱟᱜ ᱪᱮᱫ ᱞᱮᱠᱟ ᱵᱷᱟᱵᱽᱛᱮ ᱨᱚᱲ ᱦᱩᱭᱩᱜᱼᱟ? ᱪᱮᱫ ᱞᱮᱠᱟ ᱢᱟᱱᱟᱣ ᱦᱩᱭᱩᱜᱼᱟ? ᱚᱱᱟ ᱠᱚᱫᱚ ᱟᱫᱚ ᱪᱮᱫ ᱦᱚᱸ ᱥᱤᱠᱷᱱᱟᱹᱛ ᱫᱚ ᱵᱟᱭ ᱧᱟᱢᱟ
ᱦᱩᱸ ᱟᱫᱚ ᱚᱱᱮ ᱦᱮᱸ
ᱠᱟᱱᱟ ᱟᱨ ᱠᱤ
ᱚ ᱦᱳᱭ ᱦᱳᱭ ᱚᱱᱟ ᱢᱟᱛᱚ ᱵᱟᱹᱧ
ᱟᱹᱵᱤᱱ ᱪᱮᱫ ᱵᱤᱱ ᱞᱟᱹᱭ ᱦᱚᱪᱚᱭᱮᱫᱼᱟ ᱛᱟᱨᱯᱚᱨᱮ ᱤᱱᱟᱹ ᱨᱮᱱᱟᱜ ᱵᱮᱯᱟᱨ ᱛᱮ? ᱱᱟᱥᱮᱱᱟᱜ ᱵᱤᱱ ᱞᱟᱹᱭ ᱞᱮᱠᱷᱟᱱ ᱵᱷᱟᱜᱮ ᱧᱚᱜ ᱠᱚᱜᱼᱟ
ᱦᱮᱸ ᱟᱹᱞᱤᱧ ᱫᱚ ᱟᱵᱤᱱ ᱵᱤᱱ ᱞᱟᱹᱭ ᱠᱮᱫ ᱞᱮᱠᱟ ᱡᱷᱚᱛᱚᱜ ᱜᱮ ᱴᱷᱤᱠ ᱜᱮᱵᱤᱱ ᱞᱟᱹᱭ ᱠᱮᱫᱼᱟ
ᱦᱩᱸ
ᱟᱨ ᱚᱱᱮ ᱡᱮ ᱜᱤᱫᱽᱨᱟᱹ ᱚᱱᱮ ᱵᱤᱱ ᱞᱟᱹᱭ ᱠᱮᱜᱼᱟ ᱥᱮ ᱚᱱᱠᱟ ᱢᱟ ᱥᱤᱠᱷᱱᱟᱹᱛ ᱫᱚ ᱵᱟᱠᱚ ᱧᱟᱢ ᱜᱮᱭᱟ ᱥᱮ ᱜᱚᱜᱚ ᱵᱟᱭ ᱛᱟᱦᱮᱸ ᱞᱮᱱᱠᱷᱟᱱ ᱠᱷᱟᱱ ᱫᱚ ᱟᱨ ᱚᱱᱠᱟᱜᱮ ᱚᱲᱟᱜ ᱦᱚᱲ ᱠᱚᱦᱚᱸ ᱡᱩᱫᱤ ᱚᱱᱠᱟ ᱵᱟᱠᱚ ᱢᱮᱱ ᱵᱟᱲᱟᱭᱟ ᱥᱮ
ᱦᱮᱸ
ᱚᱱᱟ ᱛᱚ ᱠᱷᱟᱨᱟᱯ ᱦᱩᱭᱩᱜ ᱠᱟᱱ ᱜᱮᱭᱟ।
ᱦᱮᱸ ᱛᱚᱻ ᱟᱨᱦᱚᱸ ᱠᱤᱪᱷᱩ ᱠᱤᱪᱷᱩ ᱠᱷᱮᱛᱨᱮ ᱨᱮ ᱧᱮᱞᱚᱜ ᱠᱟᱱᱟ ᱡᱮ ᱱᱤᱡᱮᱨᱻ ᱱᱚᱝᱠᱟᱻ ᱜᱚ ᱵᱟᱵᱟ ᱠᱚ ᱵᱟᱠᱚ ᱛᱟᱸᱦᱮᱱᱟ ᱡᱩᱫᱤ ᱛᱟᱦᱚᱞᱮ ᱩᱱᱤ ᱜᱤᱫᱽᱨᱟᱹ ᱫᱚ ᱚᱠᱚᱭᱦᱚᱸ ᱢᱟᱱᱮ ᱠᱳᱱᱳ ᱜᱤᱫᱽᱨᱟᱹ ᱠᱟᱱᱟᱭ ᱢᱮᱱ ᱛᱮᱜᱮ ᱵᱟᱝᱠᱚ ᱪᱤ ᱪᱤᱱᱦᱟᱹᱣ ᱫᱟᱲᱮᱭᱟᱭᱟ ᱢᱟᱱᱮ ᱮᱢᱚᱱ ᱠᱷᱟᱨᱟᱯ ᱠᱷᱟᱨᱟᱯ ᱵᱟᱝᱠᱷᱟᱱ ᱮᱢᱚᱱ ᱵᱟᱹᱲᱤᱡ ᱵᱟᱹᱲᱤᱡ ᱠᱚ ᱵᱮᱵᱚᱦᱟᱨᱟ ᱩᱱᱤ ᱥᱟᱞᱟᱜ ᱢᱟᱱᱮ ᱩᱱᱤ ᱜᱤᱫᱽᱨᱟᱹ ᱴᱤᱡ ᱫᱚ ᱚᱱᱟ ᱠᱚᱫᱚ ᱥᱟᱦᱟᱣ ᱜᱮ ᱵᱟᱭ ᱫᱟᱲᱮᱭᱟᱜᱼᱟ।
ᱟᱪᱪᱷᱟ ᱟᱪᱪᱷᱟ ᱦᱳᱭ ᱦᱳᱭ ᱟᱪᱪᱷᱟ
ᱛᱚ ᱱᱚᱝᱠᱟ ᱡᱮ ᱩᱱᱤ ᱠᱚ ᱥᱟᱞᱟᱜ ᱠᱚ ᱵᱮᱵᱚᱦᱟᱨᱮᱜᱼᱟ ᱦᱚᱲ ᱠᱚ ᱱᱚᱝᱠᱟ ᱠᱚ ᱵᱮᱵᱚᱦᱟᱨᱟ। ᱛᱚ ᱱᱚᱣᱟ ᱠᱚᱫᱚᱻ ᱵᱮᱵᱚᱦᱟᱨ ᱞᱮᱠᱷᱟᱱ ᱵᱷᱟᱜᱤ ᱥᱮ ᱠᱷᱟᱨᱟᱯ? ᱟᱸᱻ ᱪᱮᱫ ᱵᱤᱱ ᱞᱟᱹᱭ ᱦᱚᱪᱚᱭᱮᱫᱼᱟ?
ᱦᱮᱸ ᱧᱮᱞ ᱵᱤᱱ ᱚᱱᱟ ᱠᱚᱫᱚ ᱚᱱᱠᱟ ᱵᱮᱵᱚᱦᱟᱨ ᱫᱚ ᱚᱱᱟ ᱦᱚᱸ ᱠᱷᱟᱨᱟᱯ ᱜᱮ ᱦᱩᱭᱩᱜ ᱠᱟᱱᱟ।
ᱦᱮᱸ
ᱚᱱᱟ ᱫᱚ ᱮᱠᱪᱩᱣᱮᱞᱤ ᱫᱚ ᱵᱟᱝ ᱴᱷᱤᱠᱚᱜᱼᱟ। ᱟᱫᱚ ᱚᱱᱮ ᱡᱮ ᱚᱱᱠᱟ ᱟᱨ ᱚᱱᱮ ᱚᱱᱠᱟ ᱜᱮᱛᱚ ᱵᱟᱠᱚ ᱵᱩᱡᱽ ᱮᱫᱟ।
ᱦᱮᱸ ᱮ ᱚᱱᱟ ᱠᱷᱟᱹᱛᱤᱨ ᱛᱮᱜᱮ ᱥᱟᱱᱛᱟᱲ ᱥᱚᱢᱟᱡᱽ ᱠᱚᱫᱚ ᱱᱟᱥᱮᱱᱟᱜ ᱛᱟᱭᱚᱢ ᱨᱮᱦᱚᱸ ᱛᱟᱦᱮᱱ ᱠᱟᱱᱟ ᱟᱨ ᱡᱟᱦᱟᱸᱭ ᱚᱱᱠᱟ ᱥᱮ ᱪᱷᱟᱹᱛᱤᱠ ᱩᱱᱠᱩ ᱨᱤᱱᱠᱷᱚᱱ ᱦᱚᱸᱵᱚᱱ ᱟᱹᱰᱤ ᱵᱚᱱ ᱞᱟᱛᱟᱨᱚᱜ ᱠᱟᱱᱟ। ᱛᱚ ᱩᱱᱠᱩ ᱦᱚᱸ ᱚᱱᱟ ᱛᱮᱜᱮ ᱟᱵᱚ ᱫᱚ ᱟᱹᱰᱤ ᱵᱟᱹᱲᱤᱡ ᱱᱚᱡᱚᱨ ᱛᱮᱜᱮ ᱠᱚ ᱠᱚᱭᱚᱜ ᱵᱚᱱ ᱜᱮᱭᱟ। ᱦᱮᱸ ᱥᱟᱱᱛᱟᱞ ᱫᱚᱵᱚᱱ ᱱᱚᱝᱠᱟ ᱜᱮ ᱠᱷᱟᱹᱛᱤᱨ ᱱᱚᱣᱟ ᱫᱤᱠ ᱛᱮᱢᱟ ᱱᱚᱝᱠᱟ ᱢᱮᱱᱟᱜ ᱟᱠᱟᱫ ᱵᱚᱱ ᱜᱮᱭᱟ ᱟᱨ ᱟᱨ ᱱᱚᱝᱠᱟ ᱤᱭᱩᱴᱩᱵᱟᱨ ᱠᱚ ᱢᱮᱱᱟᱜ ᱟᱠᱟᱫ ᱠᱚᱣᱟ ᱠᱤᱪᱷᱩ ᱠᱤᱪᱷᱩ ᱛᱚ ᱩᱱᱠᱩ ᱦᱚᱸ ᱞᱤᱧ ᱞᱟᱹᱭ ᱟᱠᱚ ᱠᱚᱣᱟ ᱡᱮ ᱱᱩᱱᱟᱹᱜ ᱵᱟᱹᱲᱤᱡ ᱵᱟᱹᱲᱤᱡ ᱠᱟᱹᱢᱤ ᱦᱩᱭᱩᱜ ᱠᱟᱱ ᱫᱚ ᱟᱨ ᱱᱚᱣᱟ ᱠᱚᱫᱚ ᱵᱟᱝ ᱟᱲᱟᱜ ᱜᱮ ᱵᱷᱟᱹᱜᱮᱭᱟ ᱟᱨ ᱠᱤ ᱠᱤᱪᱷᱩ ᱫᱤᱱ ᱞᱟᱦᱟᱨᱮ ᱧᱮᱞ ᱞᱮᱜᱼᱟ ᱵᱤᱱ? ᱡᱮ ᱱᱚᱝᱠᱟ ᱜᱚᱴᱟ ᱤᱭᱩᱴᱤᱭᱩᱵᱽ ᱠᱚᱨᱮ ᱦᱚᱸ ᱟᱨ ᱱᱚᱝᱠᱟ ᱥᱳᱥᱟᱞ ᱢᱤᱰᱤᱭᱟ ᱯᱷᱮᱥᱵᱩᱠ ᱠᱚᱨᱮ ᱦᱚᱸ। ᱠᱚ ᱟᱲᱟᱜ ᱞᱮᱫ ᱠᱤᱱᱟ ᱢᱤᱫᱴᱟᱝ ᱵᱟᱹᱦᱩ ᱠᱩᱲᱤ ᱟᱨ ᱱᱚᱝᱠᱟ ᱰᱟᱺᱜᱩᱣᱟᱹ ᱠᱚᱲᱟ।
ᱟᱪᱪᱷᱟ ᱟᱪᱪᱷᱟ ᱟᱪᱪᱷᱟ ᱟᱪᱪᱷᱟ
ᱦᱮᱸ ᱟᱹᱛᱩ ᱟᱹᱛᱩ ᱛᱮᱠᱚ ᱟᱥᱮᱱᱮᱫ ᱠᱤᱱ ᱛᱟᱸᱦᱮᱜ ᱟᱨᱠᱤ।
ᱟᱫᱚ ᱚᱱᱟ ᱟᱵᱚ ᱦᱚᱲ ᱜᱮ ᱥᱮ ᱚᱱᱠᱟ
ᱦᱮᱸ ᱟᱵᱚ ᱦᱚᱲᱜᱮ ᱟᱵᱚ ᱥᱟᱱᱛᱟᱲ ᱠᱚᱜᱮ ᱟᱵᱚ ᱦᱚᱲ ᱜᱮ ᱛᱚ ᱟᱹᱰᱤᱜᱟᱱ ᱦᱚᱲ ᱢᱮᱱᱟᱜ ᱠᱚᱣᱟ। ᱟᱠᱚ ᱫᱤᱥᱚᱢ ᱨᱮᱱ ᱦᱚᱲ ᱢᱮᱱᱟᱜ ᱠᱚᱣᱟ ᱚᱱᱟ ᱟᱹᱛᱩ ᱨᱮᱱ ᱦᱚᱲ ᱢᱮᱱᱟᱜ ᱟᱠᱟᱫ ᱠᱚᱣᱟ। ᱛᱚ ᱩᱱᱟᱹᱜ ᱠᱮᱢᱨᱟ ᱟᱛᱮ ᱠᱚ ᱟᱲᱟᱜᱮᱫ ᱠᱤᱱ ᱛᱟᱦᱮᱸᱜ ᱟᱨ ᱡᱚᱫᱤᱭᱳ ᱠᱚ ᱟᱥᱮᱱᱮᱫ ᱠᱤᱱᱟ ᱠᱤᱱ ᱛᱟᱦᱮᱸᱫ ᱛᱚ ᱟᱥᱮᱱᱮᱫ ᱠᱤᱱᱟ ᱠᱚ ᱴᱷᱤᱠ ᱜᱮ ᱟᱨᱦᱚᱸ ᱥᱟᱭᱤᱰ ᱠᱚᱨᱮ ᱠᱷᱚᱱ ᱠᱚᱲᱟ ᱜᱤᱫᱽᱨᱟᱹ ᱠᱚ ᱢᱮᱱᱟᱜ ᱟᱠᱟᱫ ᱠᱚᱣᱟ। ᱠᱚᱣᱟ ᱟᱹᱰᱤ ᱟᱭᱢᱟ ᱟᱭᱢᱟ ᱦᱚᱲ ᱜᱮ ᱟᱨᱦᱚᱸ ᱩᱱᱤ ᱠᱩᱲᱤ ᱜᱤᱫᱽᱨᱟᱹ ᱠᱚ ᱟᱨᱠᱤ ᱨᱟᱪᱟᱜ ᱮ ᱠᱟᱱ ᱛᱟᱦᱮᱸᱫ। ᱛᱚ ᱱᱚᱝᱠᱟ ᱦᱚᱸ ᱦᱩᱭᱩᱜ ᱠᱟᱱ ᱛᱟᱦᱮᱸᱫ ᱛᱚ ᱚᱱᱟ ᱠᱚᱦᱚᱸ ᱜᱚᱴᱟ ᱥᱳᱥᱟᱞ ᱢᱤᱰᱤᱭᱟ ᱠᱚᱨᱮ ᱠᱚ ᱟᱲᱟᱜ ᱞᱮᱜᱼᱟ, ᱛᱚ ᱱᱚᱣᱟ ᱠᱚ ᱮᱠᱫᱚᱢᱮ ᱩᱪᱤᱛ ᱜᱮ ᱵᱟᱝ ᱠᱟᱱᱟ ᱥᱮ ᱠᱟᱨᱚᱱ ᱥᱳᱥᱟᱞ ᱢᱤᱰᱤᱭᱟ ᱨᱮᱫᱚ ᱟᱵᱚ ᱥᱟᱱ ᱥᱟᱱᱛᱟᱲ ᱢᱟᱵᱚᱱ ᱧᱮᱞᱮᱫᱼᱟ ᱵᱚᱱ ᱧᱮᱞᱮᱫᱼᱟ ᱵᱚᱱ ᱥᱟᱱᱛᱟᱞ ᱵᱚᱱ ᱵᱟᱲᱟᱭᱟ ᱡᱮ ᱱᱚᱝᱠᱟ ᱱᱚᱝᱠᱟ ᱫᱚᱥ ᱟᱠᱟᱜᱼᱟ ᱠᱤᱱ ᱱᱚᱣᱟ ᱠᱷᱟᱹᱛᱤᱨ ᱠᱚ ᱟᱥᱮᱱᱮᱫ ᱠᱤᱱᱟ। ᱛᱚ ᱪᱷᱟᱹᱛᱤᱠ ᱢᱮᱱᱟᱜ ᱟᱠᱟᱫ ᱠᱚᱣᱟ ᱫᱤᱠᱩ ᱠᱚ ᱢᱮᱱᱟᱜ ᱟᱠᱟᱫ ᱠᱚᱣᱟ ᱱᱩᱠᱩ ᱠᱤᱠᱚ ᱵᱟᱲᱟᱭᱟ ᱡᱮ ᱱᱩᱠᱩ ᱫᱚ ᱱᱚᱣᱟ ᱠᱷᱟᱹᱛᱤᱨ ᱱᱚᱝᱠᱟ ᱩᱱᱠᱩ ᱢᱟᱠᱚ ᱵᱷᱟᱹᱵᱤᱭᱟ ᱡᱮ ᱚᱦᱚ ᱱᱩᱠᱩ ᱫᱚᱠᱚ ᱱᱚᱝᱠᱟᱱᱟ ᱱᱚᱝᱠᱟ ᱠᱚ ᱠᱟᱹᱢᱤᱭᱟ। ᱟᱨ ᱱᱚᱜᱼᱱᱟ ᱠᱷᱟᱹᱛᱤᱨ ᱛᱮ ᱱᱚᱝᱠᱟ ᱢᱟᱱᱮ ᱟᱥᱮᱱ ᱠᱚᱣᱟ ᱠᱚ ᱟᱨ ᱠᱚ ᱨᱟᱪᱟᱜ ᱵᱟᱲᱟ ᱠᱚᱣᱟ ᱟᱨ ᱛᱟ ᱪᱷᱟᱹᱲᱤ ᱡᱮ ᱩᱱᱠᱤᱱᱟᱜ ᱦᱚᱲᱢᱚ ᱨᱮ ᱚᱱᱠᱟ ᱢᱟᱱᱮ ᱞᱩᱜᱽᱲᱤ ᱵᱚᱞᱛᱮ ᱫᱚ ᱛᱟᱦᱮᱸᱱ ᱠᱟᱱᱛᱟᱭᱟ ᱚᱱᱠᱟ ᱫᱚ ᱵᱟᱝ ᱟᱹᱰᱤ
ᱚ ᱟᱪᱪᱷᱟ ᱟᱪᱪᱷᱟ ᱟᱪᱪᱷᱟ
ᱟᱨ ᱠᱤ ᱚᱱᱠᱟ ᱠᱟᱛᱮ ᱟᱫᱚ ᱟᱲᱟᱜ ᱞᱮᱫ ᱠᱤᱱᱟᱹ ᱠᱚ ᱚᱱᱠᱟ ᱠᱟᱛᱮᱜ ᱛᱚ ᱚᱱᱟ ᱠᱚᱫᱚ ᱟᱹᱰᱤ ᱠᱷᱟᱨᱟᱯ ᱦᱩᱭᱩᱜ ᱠᱟᱱᱟ ᱥᱮ
ᱦᱳᱭ ᱦᱳᱭ ᱚᱱᱟ ᱠᱚᱫᱚ ᱵᱟᱝ ᱴᱷᱤᱠᱚᱜ ᱠᱟᱱᱟ ᱮᱠᱪᱩᱭᱮᱞᱤ ᱫᱚ ᱟᱨ ᱫᱤᱠᱩ ᱠᱚ ᱫᱚ ᱵᱟᱠᱚ ᱵᱩᱡᱽ ᱟᱥᱮ ᱫᱤᱠᱩ ᱯᱩᱥᱤ ᱫᱚ
ᱪᱮᱫ ᱦᱚᱸ ᱩᱱᱟᱹᱝ ᱵᱟᱠᱚ ᱵᱩᱡᱽ ᱜᱮᱭᱟ ᱩᱱᱠᱩ ᱫᱚ ᱡᱟᱭ ᱦᱳᱠ ᱚᱠᱟ ᱜᱮ ᱟᱨ ᱮᱢᱱᱤ ᱛᱮᱜᱮ ᱥᱟᱱᱛᱟᱞ ᱫᱚ ᱠᱟᱹᱡ ᱠᱚ ᱨᱟᱜᱤ ᱧᱚᱜ ᱟᱵᱚᱱ ᱜᱮᱭᱟ ᱟᱨ ᱟᱹᱰᱤ ᱞᱟᱛᱟᱨ ᱧᱚᱜ ᱛᱮᱜᱮ ᱠᱚ ᱧᱮᱞ ᱵᱚᱱ ᱜᱮᱭᱟ ᱛᱚ ᱩᱱᱠᱩ ᱫᱚ ᱮᱢᱱᱤ ᱛᱮᱢᱟ ᱚᱱᱠᱟ ᱠᱚ ᱧᱮᱞ ᱵᱚᱱ ᱜᱮᱭᱟ ᱟᱨ ᱦᱚᱸ ᱛᱟᱨ ᱢᱟᱡᱷᱮ ᱩᱱᱠᱩ ᱫᱚ ᱟᱨᱦᱚᱸ ᱥᱩᱡᱳᱜ ᱠᱚ ᱧᱟᱢᱮᱜᱼᱟ ᱡᱮ ᱱᱩᱠᱩ ᱫᱚ ᱱᱚᱝᱠᱟ ᱱᱟ ᱠᱚ ᱱᱚᱜᱼᱚᱭ ᱱᱚᱝᱠᱟ ᱛᱟᱠᱚ ᱠᱚ ᱟᱹᱨᱤ ᱪᱟᱹᱞᱤ ᱱᱚᱝᱠᱟ ᱛᱮᱠᱚ ᱵᱮᱵᱚᱦᱟᱨ ᱟᱨ ᱩᱱᱠᱩ ᱫᱚ ᱱᱚᱜᱼᱚᱭ ᱱᱚᱝᱠᱟ ᱵᱟᱹᱦᱩ ᱠᱩᱲᱤ ᱦᱚᱸ ᱚᱱᱠᱟ ᱛᱚ ᱟᱵᱚ ᱥᱟᱱ